ᱟᱪᱪᱷᱟ ᱱᱚᱸᱰᱮ᱾
ᱦᱮᱸ ᱱᱟᱯᱟᱭ ᱜᱮ ᱦᱟᱸᱜ᱾
ᱟᱪᱪᱷᱟ ᱟᱫᱚ ᱟᱵᱚᱣᱟᱜ ᱯᱚᱨᱚᱵᱽ ᱯᱚᱨᱵᱲᱥ ᱤᱫᱤ ᱠᱟᱛᱮᱜ ᱞᱟᱝ ᱜᱟᱞᱢᱟᱨᱟᱣᱟ ᱛᱚᱵᱮ ᱦᱮᱸ᱾
ᱟᱪᱪᱷᱟ᱾ ᱦᱮᱸ ᱦᱮᱸ᱾
ᱟᱫᱚ ᱪᱮᱜ ᱞᱮᱠᱟ ᱟᱯᱮ ᱫᱤᱥᱚᱢ ᱫᱚ ᱯᱚᱨᱚᱵᱽ ᱯᱚᱨᱵᱟᱥ ᱠᱚ ᱪᱮᱫ ᱞᱮᱠᱟ ᱦᱩᱭ ᱵᱟᱲᱟᱜ-ᱟ?
ᱚ ᱦᱮᱸ ᱱᱟᱯᱟᱭ ᱜᱮ ᱦᱩᱭ ᱵᱟᱲᱟᱜ-ᱟ ᱦᱩᱭ ᱫᱚ᱾
ᱟᱪᱪᱷᱟ ᱪᱮᱫ ᱪᱮᱫ ᱠᱚ ᱟᱯᱮ ᱥᱮᱫ ᱫᱚ ᱯᱚᱨᱚᱵᱽ ᱯᱚᱨᱵᱟᱥ ᱠᱚᱫᱚ ᱯᱮ ᱦᱩᱭ ᱚᱪᱚᱭ ᱛᱟᱵᱚᱱᱟ?
ᱯᱨᱚᱵᱟᱥ ᱠᱚᱫᱚ ᱵᱟᱦᱟ, ᱥᱚᱦᱚᱨᱟᱭ᱾ ᱟᱨ ᱢᱮᱱᱟᱜ-ᱟ ᱤᱭᱟᱹ ᱡᱟᱦᱟᱸ ᱠᱚ ᱦᱩᱭᱩ ᱲᱟᱜ-ᱟ ᱤᱱᱟᱹ ᱠᱩᱜᱤ᱾
ᱤᱱᱟᱹ ᱠᱩᱜᱤ ᱵᱟᱝ᱾ ᱟᱫᱚ ᱟᱞᱮ ᱫᱤᱥ ᱥᱟᱹᱢ ᱦᱚᱸ ᱱᱟᱦᱟᱜ ᱦᱩᱭᱩᱜ ᱜᱮᱭᱟ᱾ ᱟᱫᱚ ᱡᱟᱦᱟᱸ ᱞᱮᱠᱟ ᱟᱵᱚᱣᱟᱜ ᱥᱚᱢᱟᱡᱽ ᱨᱮ ᱥᱮ ᱟᱵᱩ ᱡᱟᱹᱛ ᱨᱮᱱᱟᱜ ᱱᱚᱜ-ᱚᱭ ᱢᱤᱫᱴᱮᱱ ᱯᱚᱨᱚᱵᱽ ᱯᱚᱨᱵᱟᱥ ᱠᱚ ᱢᱮᱱᱟᱜ-ᱟ᱾
ᱦᱮᱸ ᱦᱮᱸ᱾
ᱫᱚ ᱱᱚᱣᱟ ᱟᱸ ᱵᱟᱦᱟ ᱵᱟᱦᱟ ᱯᱚᱨᱚᱵᱽ ᱫᱚ ᱱᱟᱦᱟᱜ ᱛᱤᱥ ᱯᱮ ᱢᱟᱱᱟᱣ ᱛᱟᱵᱚᱱᱟ ᱟᱯᱮ ᱫᱤᱥᱚᱢ ᱫᱚ?
ᱪᱮᱫ ᱞᱮᱠᱟ?
ᱱᱤᱭᱟᱹ ᱵᱟᱦᱟ ᱯᱚᱨᱚᱵᱽ ᱫᱚ ᱱᱟᱦᱟᱜ ᱟᱯᱮ ᱥᱮᱫ ᱫᱚᱢ ᱯᱷᱟᱹᱜᱩᱱ ᱢᱩᱞᱩᱜ ᱢᱚᱬᱮ ᱢᱟᱦᱟ ᱜᱮᱯᱮ ᱢᱟᱱᱟᱣᱫᱟ ᱥᱮ ᱛᱤᱥᱚᱜ?
ᱦᱮᱸ ᱤᱱᱟᱹ ᱨᱮᱜᱮ᱾
ᱟᱪᱪᱷᱟ ᱦᱩᱸ᱾ ᱟᱸ ᱛᱤᱱᱟᱹᱜ ᱫᱤᱱ ᱦᱟᱜ ᱟᱯᱮ ᱫᱚᱯᱮ ᱢᱟᱱᱟᱣᱭᱮᱫ ᱛᱟᱵᱚᱱᱟ ᱟᱯᱮ ᱫᱤᱥᱚᱢ ᱥᱮᱫ ᱫᱚ?
ᱵᱟᱹᱧ ᱵᱩᱡᱷᱟᱹᱣ ᱞᱮᱫᱟ ᱪᱮᱫ ᱪᱚᱝ ᱦᱟᱸᱜ?
ᱢᱮᱱ ᱫᱟᱹᱧ ᱟᱯᱮ ᱫᱤᱥᱚᱢ ᱫᱚ ᱛᱤᱱᱟᱹᱜ ᱟᱸ ᱫᱤᱱ ᱱᱟᱦᱟᱟᱸᱜ ᱯᱮ ᱢᱟᱱᱟᱣ ᱛᱟᱵᱚᱱᱟ ᱵᱟᱦᱟ ᱯᱚᱨᱚᱵᱽ ᱫᱚ ᱛᱤᱱᱟᱹᱜ ᱢᱟᱦᱟ?
ᱛᱤᱱᱟᱹᱜ ᱫᱤᱱ?
ᱦᱳᱭ ᱦᱮ᱾ ᱢᱮᱸ ᱯᱮ ᱢᱟᱦᱟ ᱜᱮᱯᱮ ᱢᱟᱱᱟᱣᱮᱫ ᱛᱟᱵᱚᱱᱟ ᱚᱱᱛᱮ ᱦᱚᱸ?
ᱢᱚᱸᱡᱽ ᱛᱮ ᱵᱟᱭ ᱧᱟᱢ ᱮᱫᱟ ᱴᱟᱣᱟᱨ ᱨᱮᱱᱟᱜ ᱯᱨᱚᱵᱽᱞᱮᱢ ᱦᱩᱭᱩᱜ ᱠᱟᱱ᱾
ᱢᱮᱱᱫᱟᱹᱧ ᱟᱯᱮ ᱫᱤᱥᱚᱢ ᱦᱚᱸ ᱯᱮ ᱢᱟᱦᱟ ᱜᱮᱯᱮ ᱢᱟᱱᱟᱣ ᱛᱟᱵᱚᱱᱟ ᱵᱟᱦᱟ ᱵᱚᱸᱜᱟ ᱫᱚ?
ᱦᱮᱸ᱾
ᱟᱪᱷᱟ ᱟᱨ᱾ ᱥᱚᱨᱦᱟᱭ ᱫᱚ ᱛᱤᱱᱟᱹᱜ ᱢᱟᱦᱟ ᱱᱟᱦᱟᱜ ᱯᱮ ᱢᱟᱱᱟᱣᱭᱮᱫ ᱛᱟᱵᱚᱱᱟ?
ᱥᱚᱨᱦᱟᱭ ᱫᱚ᱾
ᱟᱯᱮ ᱫᱤᱥᱚᱢ ᱫᱚ ᱛᱤᱱᱟᱹᱜ ᱢᱚᱬᱮ ᱢᱟᱦᱟ ᱜᱮᱯᱮ ᱢᱟᱱᱟᱣ ᱮᱫᱟ?
ᱦᱮᱸ ᱢᱚᱬᱮ ᱢᱟᱦᱟ ᱜᱮ᱾
ᱟᱪᱷᱟ ᱟᱫᱚ ᱡᱟᱦᱟ ᱞᱮᱠᱟ ᱟᱞᱮ ᱫᱤᱥᱚᱢ ᱫᱚ ᱱᱟᱦᱟᱜ᱾ ᱟᱨ ᱥᱚᱦᱨᱟᱭ᱾ ᱦᱮᱸ ᱨᱮᱫᱚ ᱱᱟᱦᱟᱜ ᱡᱟᱦᱟ ᱫᱚ ᱯᱨᱚᱛᱷᱚᱢ ᱦᱤᱞᱳᱜ ᱫᱚᱞᱮ ᱢᱮᱛᱟᱜ ᱠᱟᱱᱟ᱾ ᱩᱢ ᱢᱟᱦᱟ ᱠᱷᱩᱱᱴᱟᱹᱣ ᱢᱟᱦᱟ ᱫᱟᱠᱟᱭ ᱢᱟᱦᱟ᱾ ᱤᱱᱟᱹ ᱠᱟᱛᱮᱜ ᱡᱟᱞᱮ ᱢᱟᱦᱟ ᱟᱨ᱾ ᱦᱟᱱᱛᱮ ᱫᱚ ᱯᱮᱴᱮᱡ ᱞᱟᱯᱚᱜ ᱦᱚᱞᱮ ᱢᱮᱛᱟᱜᱼᱟ᱾ ᱟ ᱟᱯᱮ ᱥᱮᱫ ᱫᱚ ᱚᱱᱠᱟ ᱜᱮᱯᱮ ᱢᱮᱛᱟᱜ ᱠᱟᱱᱟ ᱥᱮ ᱪᱮᱫ?
ᱦᱮᱸ ᱚᱱᱠᱟ ᱚᱱᱠᱟ᱾
ᱟᱪᱷᱟ ᱟᱯᱮ ᱥᱮᱫ ᱫᱚ ᱥᱚᱨᱦᱟᱭ ᱨᱮᱫᱚ᱾ ᱪᱮᱫ ᱠᱚᱛᱮᱯᱮ ᱮᱱᱮᱡ ᱥᱮᱨᱮᱧ ᱨᱟᱹᱥᱠᱟᱹᱜᱼᱟ?
ᱛᱩᱢᱫᱟᱜ ᱴᱟᱢᱟᱠ ᱛᱮᱜᱮ᱾
ᱛᱩᱢᱫᱟᱜ ᱴᱟᱢᱟᱠ ᱟᱨ ᱮᱴᱟᱜᱟᱜ?
ᱮᱴᱟᱜ ᱟᱫᱚ ᱠᱟᱥᱟ ᱠᱚᱫᱟᱞ ᱛᱟᱦᱮᱱᱟ᱾
ᱠᱟᱥᱟ ᱠᱚᱨᱛᱟᱞ ᱠᱚᱜᱮ ᱵᱟᱝ᱾ ᱟᱪᱪᱷᱟ ᱡᱟᱦᱟ ᱞᱮᱠᱟ᱾ ᱪᱮᱫ ᱠᱚᱯᱮ ᱦᱚᱨᱚᱜ ᱵᱟᱸᱫᱮ ᱛᱟᱵᱚᱱᱟ ᱱᱟᱦᱟᱜ ᱥᱚᱨᱚᱦᱟᱭ ᱯᱚᱨᱚᱵᱽ ᱠᱚᱨᱮ ᱫᱚ?
ᱦᱚᱨᱚᱜ ᱵᱟᱸᱫᱮ ᱞᱩᱝᱜᱤ ᱯᱟᱹᱧᱪᱤ ᱜᱮ ᱟᱨ ᱫᱷᱩᱛᱤ ᱫᱟᱦᱤᱲᱤ ᱠᱚ᱾
ᱫᱷᱩᱛᱤ ᱫᱟᱦᱚᱲᱤ ᱠᱚ ᱵᱟᱝ?
ᱦᱚᱭ᱾
ᱟᱫᱚ ᱥᱚᱨᱦᱟᱭ ᱫᱚ ᱱᱟᱦᱟᱜ᱾ ᱚᱠᱟ ᱪᱟᱸᱫᱳ ᱨᱮᱯᱮ ᱥᱚᱦᱚᱨᱟᱭᱚᱜ ᱠᱟᱱ ᱛᱟᱵᱚᱱᱟ ᱟᱯᱮ ᱫᱤᱥᱚᱢ ᱥᱮᱫ ᱫᱚ?
ᱟᱸᱡᱚᱢᱚᱜ ᱠᱟᱱᱜᱮᱭᱟ?
ᱦᱮᱸ ᱟᱸᱡᱚᱢ ᱟᱸᱡᱚᱢ᱾
ᱢᱮᱱᱫᱟᱹᱧ ᱟᱯᱮ ᱥᱮᱫ ᱫᱚ᱾ ᱱᱤᱭᱟᱹ ᱯᱩᱥ ᱪᱟᱸᱫᱳ ᱨᱮᱜᱮ ᱯᱮ ᱥᱚᱦᱚᱨᱟᱭᱚᱜ ᱠᱟᱱᱟ ᱥᱮ ᱥᱚᱦᱚᱨᱟᱭ ᱪᱟᱸᱫᱳ ᱨᱮ ᱱᱟᱦᱟᱜ? ᱚᱠᱟᱴᱷᱟᱜ ᱪᱟᱸᱫ ᱨᱮᱯᱮ ᱥᱚᱦᱨᱟᱭᱚᱜ ᱠᱟᱱ ᱛᱟᱵᱚᱱᱟ ᱢᱮᱱᱫᱟᱹᱧ?
ᱱᱤᱭᱟᱹ ᱥᱚᱦᱚᱨᱟᱭ ᱪᱟᱸᱫᱳ ᱨᱮᱜᱤ ᱟᱞᱮ ᱫᱤᱥᱚᱢ ᱨᱮᱢᱟ ᱱᱟᱦᱟᱜ ᱦᱩᱭᱩᱜ ᱠᱟᱱᱟ᱾
ᱦᱮᱸ ᱦᱮᱸ ᱥᱚᱦᱚᱨᱟᱭ ᱪᱟᱸᱫᱚ ᱜᱮ᱾
ᱥᱚᱦᱚᱨᱟᱭ ᱪᱟᱸᱫᱚ ᱨᱮ ᱜᱮ ᱵᱟᱝ?
ᱦᱮᱸ᱾
ᱟᱪᱷᱟ ᱟᱫᱚ ᱥᱟᱹᱨᱤ ᱠᱟᱱ ᱜᱮᱭᱟ ᱢᱟᱱᱮ ᱟᱵᱚᱣᱟᱜ ᱡᱟᱦᱟᱸ ᱞᱮᱠᱟ ᱥᱚᱨᱦᱟᱭ᱾ ᱦᱮ ᱪᱟᱸᱫᱚ ᱨᱮᱜᱮ ᱥᱚᱨᱚᱦᱟᱭᱚᱜ ᱫᱚ ᱡᱟᱹᱨᱩᱲ ᱢᱮᱱᱟᱜ ᱛᱟᱵᱚᱱᱟ᱾
ᱦᱮᱸ᱾
ᱫᱚ ᱦᱮᱸ ᱪᱮᱫ ᱞᱮᱠᱟ ᱟᱯᱮᱥᱮᱫ ᱜᱟᱹᱭ ᱜᱟᱹᱭ ᱠᱟᱰᱟ ᱠᱚ ᱠᱷᱩᱱᱴᱟᱹᱣ ᱠᱚᱜᱮᱭᱟ ᱥᱚᱦᱚᱨᱟᱭ ᱨᱮ?
ᱦᱮᱸ ᱠᱷᱩᱱᱴᱟᱹᱣ ᱜᱮ᱾
ᱠᱷᱩᱱᱴᱟᱹᱣ ᱠᱚᱜᱮ ᱦᱩᱭᱩᱜᱼᱟ ᱵᱟᱝ?
ᱦᱮᱸ᱾
ᱟᱨ ᱠᱩᱞᱦᱤ ᱮᱱᱮᱡ ᱜᱮ ᱩᱰᱩᱠᱚᱜ ᱟ ᱥᱮ ᱵᱟᱝ?
ᱚᱰᱳᱠ ᱜᱮ ᱚᱰᱳᱠ ᱾
ᱦᱮᱸ ᱾ ᱟᱸᱜ᱾ ᱟᱹᱰᱤ ᱡᱟᱠ ᱡᱚᱢᱚᱠ ᱛᱮᱜᱮ ᱛᱚᱵᱮ ᱜᱮᱯᱮ ᱢᱟᱱᱟᱣᱮᱫ ᱛᱟᱵᱚᱱᱟ ᱟᱯᱮ ᱫᱤᱥᱚᱢ ᱦᱚᱸ ᱵᱟᱝ?
ᱦᱮᱸ ᱢᱟᱱᱟ ᱡᱟᱭ
ᱟᱨ ᱡᱟᱦᱟᱸᱞᱮᱠᱟ ᱵᱟᱦᱟ ᱵᱚᱸᱜᱟ ᱟᱯᱮᱥᱮᱫ ᱫᱚ ᱦᱟᱜ ᱪᱮᱫ ᱵᱟᱦᱟ ᱛᱮ? ᱯᱮ ᱵᱟᱦᱟᱜ ᱠᱟᱱ ᱛᱟᱵᱚᱱᱟ ᱾
ᱵᱟᱦᱟ ᱫᱚ ᱥᱟᱨᱡᱚᱢ ᱵᱟᱦᱟᱛᱮ ᱾
ᱥᱟᱡᱚᱢ ᱵᱟᱦᱟ ᱜᱮ ᱵᱟᱝ? ᱟᱨ ᱡᱟᱦᱮᱨ ᱡᱟᱦᱮᱨ ᱥᱟᱹᱲᱤᱢ ᱫᱚ ᱪᱮᱫ ᱛᱮᱯᱮ ᱫᱟᱞᱚᱵ ᱮᱜ-ᱟ? ᱛᱟᱵᱚᱱᱟ ᱥᱮ ᱵᱟᱯᱮ ᱫᱟᱞᱚᱯᱼᱟ ᱟᱯᱮ ᱫᱤᱥᱚᱢ ᱫᱚ ᱱᱟᱦᱟᱜ᱾
ᱫᱟᱞᱚᱵ᱾ ᱥᱮᱣᱲᱤ ᱥᱮᱣᱲᱤ ᱛᱮ ᱾
ᱥᱣᱲᱤ ᱛᱮ ᱜᱮ ᱵᱟᱝ?
ᱦᱮᱸ ᱾
ᱟᱨ ᱫᱤᱥᱚᱢ ᱦᱚᱸ ᱚᱱᱟ ᱥᱟᱹᱣᱲᱤ ᱛᱮᱜᱮ ᱫᱟᱞᱚᱵ ᱚᱜᱼᱟ᱾ ᱟᱨ ᱪᱮᱫ ᱞᱮᱠᱟ ᱥᱮᱸᱫᱽᱨᱟ ᱠᱚᱯᱮ ᱪᱟᱞᱟᱣ ᱵᱟᱲᱟᱜ ᱜᱮᱭᱟ ᱥᱮ ᱵᱟᱯᱮ ᱞᱟᱜᱼᱟ ᱟᱯᱮ ᱥᱮᱫ ᱫᱚ?
ᱪᱟᱞᱟᱣ ᱪᱟᱞᱟᱣ ᱥᱮᱸᱫᱽᱨᱟ ᱦᱚᱸ ᱪᱟᱞᱟᱣ ᱜᱮ ᱾
ᱟᱪᱷᱟ ᱥᱮᱸᱫᱽᱨᱟ ᱨᱮᱫᱚ ᱪᱤᱞᱤ ᱠᱚ ᱱᱟᱦᱜ ᱯᱮ ᱜᱚᱡ ᱠᱚᱣᱟ ᱚᱱᱛᱮ ᱫᱚ?
ᱚᱱᱠᱟ ᱧᱟᱢᱚᱜ ᱠᱷᱟᱡ ᱢᱟᱠᱚ ᱠᱩᱞᱟᱹᱭ ᱠᱚᱦᱚᱸ ᱟᱨ ᱮᱢᱟᱱ ᱪᱮᱢᱮᱧ ᱠᱚ ᱜᱩᱰᱩ ᱠᱚ ᱾
ᱞᱟᱹᱴᱩ ᱵᱤᱨ ᱯᱮ ᱪᱟᱞᱟᱜᱼᱟ ᱟᱯᱮ ᱫᱤᱥᱚᱢ ᱫᱚ ᱥᱮ?
ᱞᱟᱹᱴᱩ ᱵᱤᱨ ᱫᱚ ᱚᱝᱠᱟ ᱪᱟᱞᱟᱣ ᱵᱟᱝ ᱦᱩᱭᱩᱜ ᱠᱟᱱᱟ ᱱᱮᱛᱟᱨ ᱫᱚ ᱟᱹᱰᱤ ᱠᱚᱢ᱾
ᱢᱟᱱᱮ ᱟᱹᱛᱩ ᱟᱸᱰᱮ ᱯᱟᱥᱮ ᱠᱚᱨᱮ ᱜᱮ ᱯᱮ ᱪᱟᱞᱟᱣ ᱵᱟᱲᱟᱜ ᱜᱮᱭᱟ ᱾ ᱟᱸᱻ ᱛᱤᱱᱟᱹᱜ ᱫᱚᱢ ᱾ ᱵᱚᱪᱷᱚᱨ ᱨᱮ ᱛᱤᱱᱟᱹᱜ ᱫᱚᱢ ᱜᱟᱱ ᱟᱯᱮ ᱥᱮᱫ ᱫᱚ ᱥᱮᱸᱫᱽᱨᱟ ᱠᱚᱯᱮ ᱪᱟᱞᱟᱣ ᱵᱟᱲᱟᱜᱼᱟ?
ᱦᱮ ᱪᱟᱞᱟᱣ ᱵᱟᱝ ᱦᱩᱭᱩᱜ ᱠᱟᱱᱟ ᱟᱹᱰᱤ ᱰᱷᱮᱨ ᱫᱚ ᱾ ᱠᱮᱭᱟ ᱵᱚᱪᱷᱚᱨ ᱨᱮ ᱯᱟᱥᱮᱡ ᱡᱟᱭᱜᱮ ᱮᱢ ᱟ ᱾ ᱟᱨ ᱛᱷᱚᱲᱟ ᱜᱟᱱ ᱱᱮ ᱢᱚᱬᱮ ᱫᱷᱚᱢ ᱜᱟᱱ ᱾
ᱢᱚᱬᱮ ᱫᱚᱢ ᱜᱟᱱ ᱟᱫᱚ ᱞᱟᱹᱴᱩ ᱵᱤᱨ ᱫᱚ ᱵᱟᱯᱮ ᱪᱟᱞᱟᱜ ᱜᱮᱭᱟ ᱠᱷᱟᱹᱞᱤ ᱠᱟᱹᱴᱤᱡ?
ᱦᱮᱸ ᱦᱮᱸ ᱞᱟᱹᱴᱩ ᱵᱤᱨ ᱫᱚ ᱵᱟᱝ ᱪᱟᱞᱟᱣ ᱦᱩᱭᱩᱜ ᱠᱟᱱᱟ ᱾
ᱟᱪᱷᱟ ᱟᱯᱮ ᱥᱮᱫ ᱫᱚ ᱾ ᱵᱩᱨᱩ ᱫᱤᱥᱚᱢ ᱠᱚᱫᱚ ᱛᱤᱱᱟᱹᱜ ᱵᱩᱨᱩ ᱫᱤᱥᱚᱢ ᱠᱟᱱᱟ ᱥᱮ ᱴᱟᱺᱰᱤ ᱫᱤᱥᱚᱢ ᱱᱟᱦᱟᱜ?
ᱴᱟᱺᱰᱤ ᱫᱤᱥᱚᱢ ᱠᱟᱱᱟ ᱵᱩᱨᱩ ᱫᱤᱥᱚᱢ ᱫᱚ ᱵᱟᱝ ᱾
ᱚᱸ ᱾ ᱚᱝᱠᱟ ᱵᱩᱨᱩ ᱫᱤᱥᱚᱢ ᱠᱚᱫᱚ ᱟᱯᱮ ᱥᱩᱨ ᱠᱚᱨᱮ ᱫᱚ ᱵᱟᱹᱱᱩᱜᱼᱟ?
ᱵᱟᱱᱩᱜᱼᱟ ᱾
ᱥᱟᱺᱜᱤᱧ ᱨᱮᱜᱮ ᱛᱚᱵᱮ ᱢᱮᱱᱟᱜᱼᱟ ᱵᱩᱨᱩ ᱠᱚᱫᱚ ᱟᱯᱮ ᱥᱮᱫ ᱫᱚ?
ᱦᱮᱸ ᱟᱞᱮ ᱥᱮᱫ ᱠᱷᱚᱱ ᱫᱚ ᱥᱟᱺᱜᱤᱧ ᱜᱮᱭᱟ ᱾
ᱟᱨ ᱪᱮᱫ ᱞᱮᱠᱟ ᱟᱯᱮ ᱥᱮᱜ? ᱦᱮᱸ ᱥᱟᱨᱡᱚᱢ ᱫᱟᱨᱮ ᱠᱚ ᱢᱮᱱᱟᱜ ᱜᱮᱭᱟ ᱥᱟᱨᱡᱚᱢ ᱫᱟᱨᱮ ᱢᱩᱨᱩᱜ ᱫᱟᱨᱮ ᱟᱨ᱾ ᱢᱟᱛᱠᱚᱢ ᱫᱟᱨᱮ ᱠᱚ᱾
ᱢᱟᱛᱠᱚᱢ ᱫᱟᱨᱮ ᱠᱚᱫᱚ ᱵᱟᱹᱱᱩᱜᱼᱟ᱾
ᱢᱟᱛᱠᱚᱢ ᱫᱟᱨᱤ ᱠᱚᱫᱚ ᱟᱯᱮ ᱫᱤᱥᱚᱢ ᱫᱚ ᱵᱟ ᱹᱱᱩᱜ ᱛᱟᱯᱮᱭᱟ ᱾
ᱵᱟᱹᱱᱩ ᱟ
ᱟᱪᱷᱟ ᱱᱚᱜᱼᱚᱭ ᱱᱟᱦᱟᱜ ᱟᱵᱩᱣᱟᱜ ᱥᱚᱨᱦᱟᱭ ᱠᱚᱨᱮ ᱵᱟᱦᱟ ᱠᱚᱨᱮᱜ᱾ ᱟᱯᱮ ᱫᱚ ᱱᱟᱦᱟᱜ᱾ ᱪᱮᱫ ᱥᱟᱠᱟᱢ ᱨᱮᱯᱮ ᱵᱚᱸᱜᱟ ᱵᱟᱲᱟᱭ ᱛᱟᱵᱚᱱᱟ ᱥᱟᱨᱡᱚᱢ ᱥᱟᱠᱟᱢ ᱥᱮ? ᱪᱮᱜ ᱪᱚ ᱠᱚᱢ ᱯᱩᱨᱩᱱᱟ?
ᱥᱟᱨᱡᱚᱢ ᱥᱟᱠᱟᱢ ᱾
ᱥᱟᱨᱡᱚᱢ ᱥᱟᱠᱟᱢ ᱨᱮᱜᱮ ᱵᱟᱝ᱾
ᱦᱮᱸ᱾
ᱟᱫᱚ ᱱᱚᱣᱟ ᱫᱚ ᱟᱹᱛᱩ ᱥᱩᱨ ᱠᱚᱨᱮ ᱜᱮ ᱢᱮᱱᱟᱜ-ᱟ ᱥᱮ ᱛᱤᱱᱟᱹᱜ ᱡᱤᱞᱤᱧ ᱪᱟᱞᱟᱜ ᱡᱟᱹᱨᱩᱲ᱾
ᱦᱮᱸ ᱟᱹᱛᱩ ᱥᱩᱨ ᱠᱚᱨᱮ ᱦᱚᱸ ᱢᱮᱱᱟᱜ ᱜᱮᱭᱟ ᱟᱨ ᱦᱟᱱᱛᱮ ᱵᱤᱨ ᱠᱚᱨᱮ ᱦᱚᱸ ᱢᱮᱱᱟᱜ ᱫᱚ ᱢᱮᱱᱟᱜ ᱜᱮᱭᱟ ᱟᱫᱚ᱾ ᱟᱹᱛᱩ ᱨᱮ ᱢᱮᱱᱟᱜ ᱜᱮᱛᱮ ᱟᱹᱛᱩ ᱠᱚᱨᱮᱱᱟᱜ ᱛᱮᱜᱮ᱾
ᱟᱨ ᱡᱟᱦᱟᱸ ᱞᱮᱠᱟ᱾ ᱟᱞᱮ ᱫᱤᱥᱚᱢ ᱫᱚ ᱦᱟᱜ᱾ ᱢᱮᱱᱟᱜ ᱜᱮᱭᱟ ᱚᱝᱠᱟ ᱠᱚᱢ ᱫᱷᱟᱨᱟ ᱜᱮ᱾ ᱥᱟᱨᱡᱚᱢ ᱠᱚ ᱢᱟᱠᱚᱢ ᱠᱚ᱾ ᱮᱱᱦᱚᱸ ᱤᱱᱟᱹ ᱠᱚᱨᱮ ᱜᱮ᱾ ᱥᱮᱸᱫᱽᱨᱟ ᱟᱹᱜᱩ ᱡᱚᱲ ᱠᱟᱱᱟᱭ ᱤᱱᱟᱹ ᱠᱚ ᱥᱟᱠᱟᱢ ᱜᱮ ᱟᱪᱷᱟ ᱥᱟᱨᱡᱚᱢ᱾ ᱟᱯᱮ ᱥᱮᱫ ᱢᱟ ᱢᱮᱱᱟᱜ-ᱟ ᱟᱫᱚ ᱥᱟᱨᱡᱚᱢ ᱯᱟᱛᱲᱟᱜ ᱟᱲᱟᱜ ᱠᱚᱯᱮ ᱵᱮᱱᱟᱣ ᱵᱟᱲᱟᱭᱟ ᱥᱮ ᱵᱟᱝ?
ᱯᱟᱛᱲᱟᱜ ᱠᱷᱟᱞᱟᱜ ᱠᱚᱫᱚ ᱵᱟᱠᱚ ᱵᱮᱱᱟᱣᱟ᱾
ᱟᱯᱮ ᱫᱤᱥᱚᱢ ᱫᱚ ᱵᱟᱯᱮ ᱱᱟᱣ ᱛᱮᱯᱮ ᱯᱟᱛᱲᱟᱜ ᱠᱚ ᱠᱷᱟᱞᱟᱜ ᱠᱚᱫᱚ᱾
ᱮᱦᱮᱜ᱾
ᱯᱟᱛᱲᱟᱜ ᱠᱚᱦᱚᱸ ᱵᱟᱠᱞᱟᱜ ᱠᱚᱦᱚᱸ᱾ ᱟᱨ ᱛᱚᱵᱮ ᱚᱝᱠᱟ ᱥᱟᱠᱟᱢ ᱦᱮᱡ ᱠᱚᱦᱚᱸ ᱵᱟᱯᱮ ᱪᱟᱞᱟᱜ-ᱟ ᱟᱯᱮ ᱫᱤᱥᱚᱢ ᱫᱚ?
ᱵᱟᱝ ᱾
ᱦᱮᱸ ᱟᱞᱮ ᱫᱤᱥᱚᱢ ᱦᱚᱸ ᱱᱦᱟᱜ᱾ ᱱᱮᱛᱟᱨ ᱫᱚ ᱠᱚᱢ ᱫᱷᱟᱨᱟ ᱠᱚ ᱪᱟᱞᱟᱜ ᱠᱟᱱᱟ᱾ ᱟᱨ ᱞᱟᱦᱟ ᱫᱚᱠᱚ ᱪᱟᱞᱟᱜ ᱠᱟᱱ ᱛᱟᱦᱮᱱ ᱜᱮ᱾ ᱟᱨ ᱛᱚᱵᱮ ᱟᱯᱮ ᱥᱮᱫ ᱫᱚ? ᱜᱟᱹᱭ ᱰᱟᱝᱨᱟ ᱠᱚᱫᱚ ᱚᱠᱟᱥᱮᱜ ᱤᱭᱟᱹ ᱫᱚᱯᱮ ᱤᱫᱤ ᱵᱟᱲᱟ ᱠᱚᱣᱟ ᱱᱟᱜ ᱜᱩᱯᱤ ᱠᱚᱫᱚ ᱵᱤᱨ ᱥᱮᱵ ᱜᱮ ᱥᱮᱢ? ᱥᱨᱩ ᱠᱚᱨᱮ ᱜᱮ ᱱᱟᱜ᱾
ᱤᱱᱟᱹ ᱟᱹᱛᱩ ᱠᱚᱨᱮᱜ ᱜᱮ ᱵᱤᱨ ᱠᱚᱥᱮᱫ ᱫᱚ ᱵᱟᱠᱚ
ᱵᱤᱨ ᱠᱚᱥᱮᱫ ᱫᱚ ᱚᱠᱚᱭ ᱤᱫᱤ ᱠᱚᱣᱟ?
ᱟᱸᱦᱟᱜ᱾
ᱟᱫᱚ ᱜᱩᱯᱤ ᱠᱚᱜᱮᱭᱟᱯᱮ ᱥᱮ ᱠᱷᱟᱹᱞᱤ ᱯᱮ ᱦᱤᱨᱭᱟᱹᱣ ᱵᱟᱲᱟ ᱠᱟᱠᱚᱣᱟ ᱱᱟᱜ᱾
ᱜᱩᱯᱤ ᱫᱚ ᱠᱚᱢ ᱠᱚ ᱜᱩᱯᱤ ᱠᱚᱣᱟ ᱡᱟᱹᱥᱛᱤ ᱜᱮ ᱛᱚᱞ ᱠᱟᱠᱚᱣᱟ ᱠᱚ ᱵᱚᱞᱮ᱾
ᱦᱚᱸ᱾ ᱠᱟ᱾ ᱜᱩᱯᱤ ᱫᱚ ᱱᱟᱦᱟᱜ ᱠᱚᱢ ᱫᱷᱟᱨᱟ ᱧᱚᱜ ᱜᱮᱯᱮ ᱜᱩᱯᱤ ᱵᱟᱲᱟ ᱠᱚᱣᱟ ᱥᱮ᱾
ᱦᱩᱸ ᱦᱩᱸ᱾
ᱴᱷᱤᱠ ᱜᱮᱭᱟ ᱜᱚᱝᱠᱮ ᱱᱟᱦᱟᱜ᱾ ᱦᱮᱸ, ᱚᱠᱛᱚ ᱠᱚᱦᱚᱸ ᱦᱩᱭᱩᱜ ᱠᱟᱱ ᱛᱟᱞᱟᱝᱟ᱾ ᱤᱱᱟᱝ ᱜᱮᱞᱟᱝ ᱨᱚᱯᱚᱲᱟ
ᱦᱮᱸ᱾